ᱦᱩᱸ ᱪᱮᱫ ᱠᱚᱯᱮ ᱪᱤᱠᱟᱹ ᱵᱟᱲᱟᱭᱮᱫᱟ ᱛᱟᱦᱚᱞᱮ
ᱱᱚᱜᱼᱚᱭ ᱚᱲᱟᱜ ᱨᱮᱜᱮ ᱱᱤᱛᱚᱜ ᱫᱚ ᱢᱮᱱᱟᱜ ᱞᱮᱭᱟ ᱪᱮᱫ ᱦᱚᱸ ᱵᱟᱝ ᱞᱮ ᱪᱤᱠᱟᱹᱭᱮᱫᱟ ᱡᱚᱢ ᱠᱟᱛᱮᱫ ᱱᱮᱜ-ᱮ ᱱᱤᱛᱚᱜ ᱠᱟᱹᱴᱤᱡ ᱫᱩᱲᱩᱵ ᱵᱟᱲᱟ ᱟᱠᱟᱱᱟ ᱪᱷᱟᱫᱽ ᱠᱚᱨᱮᱫ ᱟᱯᱮ ᱫᱚ ᱪᱮᱫ ᱠᱮᱯᱮ ᱪᱤᱠᱟᱹ ᱵᱟᱲᱟᱭᱮᱫᱟ
ᱪᱮᱫ ᱦᱚᱸ ᱵᱟᱝᱟ ᱱᱚᱝᱠᱟ ᱫᱩᱲᱩᱵ ᱵᱟᱲᱟ ᱜᱮ ᱦᱩᱭ ᱟᱠᱟᱱᱟ
ᱟᱪᱪᱷᱟ ᱡᱚᱢ ᱠᱚᱫᱚ ᱦᱩᱭᱱᱟ ᱥᱮ ᱵᱟᱝ
ᱦᱮᱸ ᱡᱚᱢ ᱠᱚ ᱦᱩᱭ ᱟᱠᱟᱱᱟ
ᱦᱮᱸ ᱪᱮᱫ ᱠᱚᱯᱮ ᱡᱚᱢ ᱠᱮᱫᱟ ᱛᱮᱦᱤᱧ ᱫᱚ?
ᱛᱮᱦᱮᱧ ᱫᱚ ᱪᱮᱫ ᱛᱮᱫᱚ ᱦᱟᱞ ᱥᱮᱢᱟ ᱦᱟᱴ ᱠᱚ ᱦᱩᱭ ᱵᱟᱲᱟ ᱞᱮᱱᱟ ᱾ ᱦᱟᱠᱩ ᱠᱚᱜᱮ ᱟᱹᱜᱩ ᱵᱟᱲᱟ ᱦᱩᱭ ᱞᱮᱱ ᱛᱟᱦᱮᱸᱫ᱾
ᱚᱻ ᱦᱟᱹᱠᱩ ᱯᱮ ᱟᱜᱩ ᱟᱠᱟᱫ ᱠᱚᱣᱟ?
ᱦᱳᱭ ᱴᱫᱟ ᱠᱚ
ᱦᱩᱸ
ᱟᱞᱮ ᱦᱚᱸ ᱚᱱᱠᱟᱜᱮ ᱟᱞᱮ ᱥᱮᱱ ᱦᱚᱸ ᱛᱤᱦᱤᱧ ᱜᱮ ᱦᱟᱴ ᱦᱩᱭ ᱞᱮᱱᱟ ᱟᱞᱮ ᱥᱮᱱ ᱦᱚᱸ ᱟᱫᱚ
ᱵᱩᱫᱷᱵᱟᱨ ᱫᱤᱱ ᱫᱚ ᱛᱚᱵᱮ ᱜᱚᱴᱟ ᱜᱮ ᱛᱚᱵᱮ ᱦᱟᱴ ᱦᱩᱭᱩᱜ ᱠᱟᱱᱟ ᱛᱚᱵᱮ
ᱦᱳᱭ ᱦᱳᱭ ᱯᱟᱥᱮᱫ ᱚᱱᱠᱟ ᱦᱩᱭᱩᱜ ᱜᱮᱭᱟ ᱟᱫᱚ ᱟᱞᱮ ᱦᱚᱸ ᱤᱧ ᱵᱟᱵᱟᱭ ᱪᱟᱞᱟᱣ ᱞᱮᱱᱟ ᱟᱫᱚ ᱡᱤᱞ ᱮ ᱟᱹᱜᱩ ᱟᱠᱟᱫᱟ ᱩᱱᱤᱜᱮ ᱟᱫᱚ ᱚᱱᱟ ᱡᱤᱞ ᱜᱮᱞᱮ ᱩᱛᱩ ᱞᱮᱫᱟ ᱛᱮᱦᱤᱧ ᱫᱚ ᱤᱭᱟᱹ ᱯᱩᱞᱴᱤ ᱡᱮᱞ ᱞᱮ ᱟᱹᱜᱩ ᱞᱮᱫᱟ, ᱟᱫᱚ ᱚᱱᱟ ᱥᱚᱸᱜᱮᱜ ᱜᱮᱞᱮ ᱡᱚᱢ ᱠᱟᱜ-ᱟ ᱛᱮᱦᱤᱧ ᱫᱚ᱾
ᱦᱩᱸ, ᱦᱳ ᱡᱮ ᱟᱯᱮ ᱥᱮᱱ ᱫᱟᱜ ᱵᱟᱲᱟ ᱞᱮᱫᱟᱭ ᱥᱮ ᱵᱟᱝ ᱟ ᱛᱮᱦᱮᱧ ᱫᱚ?
ᱦᱚᱜ ᱵᱟ᱾ ᱛᱮᱦᱤᱧ ᱫᱚ ᱵᱟᱭ ᱫᱟᱜ ᱟᱠᱟᱫᱟ ᱦᱚᱞᱟᱭ ᱫᱟᱜ ᱞᱮᱫᱟ ᱟᱞᱮ ᱥᱮᱱ ᱫᱚ᱾ ᱛᱤᱦᱤᱧ ᱫᱚ ᱛᱤᱦᱤᱧ ᱫᱚ ᱵᱟᱭ ᱫᱟᱜ ᱠᱟᱫᱟ ᱫᱚᱢᱮ ᱥᱤᱛᱩᱝ ᱠᱚᱜᱼᱟ ᱛᱮᱦᱮᱧ ᱫᱚ ᱟᱨ ᱛᱮᱦᱮᱧ ᱫᱚᱢᱮ ᱜᱚᱨᱚᱢ ᱠᱟᱱᱟ ᱟᱫᱚ ᱚᱱᱟ ᱠᱷᱟᱹᱛᱤᱨ ᱛᱮ ᱤᱭᱟᱹ ᱪᱷᱟᱸᱫᱽ ᱨᱮ ᱢᱮᱫ ᱢᱟ ᱡᱟᱹᱯᱤᱫᱚᱜ ᱠᱟᱱ ᱛᱟᱞᱮᱭᱟ ᱨᱩᱢ ᱨᱮᱢᱟ ᱟᱫᱚ ᱪᱷᱟᱛ ᱨᱮᱜᱮ ᱞᱮ ᱫᱩᱲᱩᱵ ᱵᱟᱲᱟᱣ ᱟᱠᱟᱱᱟ ᱱᱤᱛᱚᱜ ᱫᱚ ᱟᱯᱮ ᱥᱮᱱ ᱮ ᱫᱟᱜ ᱡᱟᱹᱲᱤ ᱫᱚ ᱦᱩᱭ ᱞᱮᱱᱟ ᱥᱮ ᱵᱟᱝ
ᱵᱟᱝ ᱦᱚᱞᱟ ᱜᱮ ᱫᱟᱜ ᱞᱮᱜ-ᱟ ᱛᱮᱦᱮᱸᱱ ᱫᱚ ᱚᱠᱟ ᱫᱚ ᱵᱟᱝ ᱛᱟᱦᱮᱸᱱ ᱨᱮᱫᱚ ᱠᱟᱹᱴᱤᱡ ᱠᱟᱹᱴᱤᱡ ᱮ ᱨᱤᱢᱤᱞ ᱧᱚᱜ ᱟᱠᱟᱜ-ᱟ ᱱᱟᱜ ᱛᱮᱦᱮᱸᱱ ᱫᱚ ᱟᱨ ᱨᱚᱦᱚᱭ ᱠᱚ ᱚᱱᱠᱟ ᱦᱩᱭᱮᱱ ᱛᱟᱯᱮᱭᱟ ᱥᱮ ᱵᱟᱝ ᱨᱚᱦᱚᱭ ᱠᱟᱹᱢᱤ ᱠᱚ
ᱟᱹᱣᱨᱤ ᱱᱤᱛᱚᱜ ᱫᱚ ᱵᱟᱞᱮ ᱞᱟᱜᱟᱣ ᱠᱟᱱᱟ ᱟᱞᱮ ᱫᱚ ᱢᱟᱱᱮ ᱟᱞᱮ ᱫᱚ ᱵᱟᱞᱮ ᱪᱟᱥᱚᱜ ᱜᱮᱭᱟ ᱢᱟᱱᱮ ᱩᱱᱠᱩ ᱠᱤᱥᱟᱹᱱᱤ ᱞᱮᱠᱟ ᱵᱷᱟᱜᱽ ᱞᱮᱠᱟ ᱞᱮ ᱪᱟᱥ ᱪᱚ ᱤᱭᱟᱹ ᱠᱤᱭᱟ
ᱚ
ᱱᱚᱝᱠᱟ ᱟᱞᱮ ᱫᱚ ᱵᱟᱡᱟᱨ ᱨᱮ ᱞᱮ ᱛᱟᱦᱮᱸᱱ ᱜᱮᱭᱟ ᱚᱱᱟ ᱟᱛᱳ ᱨᱮᱫᱚ ᱵᱟᱝ-ᱟ
ᱚ
ᱟᱞᱮ ᱵᱟᱵᱟᱭ ᱠᱟᱹᱢᱤᱭ ᱜᱮᱭᱟ ᱥᱮ ᱵᱟᱝ ᱤᱧ ᱵᱟᱵᱟ ᱟᱫᱚ ᱚᱱᱟ ᱠᱷᱟᱹᱛᱤᱨ ᱛᱮ ᱱᱚᱰᱮ ᱜᱮ ᱤᱭᱟᱹ ᱨᱮᱜᱮ ᱵᱟᱡᱟᱨ ᱨᱮᱜᱮ ᱛᱟᱦᱮᱱ ᱜᱮᱭᱟ ᱟᱞᱮ ᱫᱚ ᱟᱯᱮᱭᱟᱜ ᱪᱟᱥ ᱠᱟᱹᱢᱤ ᱫᱚ ᱦᱩᱭᱱᱟᱥᱮ ᱵᱟᱝ
ᱦᱮᱸ ᱦᱩᱭ ᱵᱟᱲᱟ ᱦᱩᱭ ᱟᱠᱟᱱ ᱜᱮᱭᱟ ᱠᱟᱹᱴᱤᱡ ᱠᱟᱹᱴᱤᱡ ᱟᱨ ᱫᱟᱜ ᱵᱟᱝᱠᱷᱟᱱ ᱫᱚ ᱦᱟᱜ ᱪᱤᱠᱟᱹᱛᱮᱢ ᱪᱟᱥᱟ ᱚᱱᱮ ᱚᱱᱠᱟ ᱡᱟᱦᱟᱸ ᱵᱟᱹᱭᱦᱟᱹᱲ ᱠᱚ ᱨᱮᱱᱟᱜ ᱵᱟᱹᱫ ᱠᱚ ᱦᱩᱭ ᱟᱠᱟᱱᱟ ᱡᱚᱛᱚ ᱛᱚᱵᱮ ᱟᱫᱚ ᱚᱱᱟ ᱜᱷᱩᱴᱩ ᱠᱚ ᱨᱮᱱᱟᱜ ᱜᱮ ᱞᱮ ᱫᱟᱜ ᱵᱟᱝ ᱠᱷᱟᱱ ᱦᱚᱸ ᱵᱟᱝ ᱪᱟᱥ ᱜᱟᱱᱚᱜ ᱠᱟᱱᱟ ᱛᱚ
ᱤᱧ ᱫᱚ ᱛᱤᱥᱦᱚ ᱵᱟᱹᱧ ᱢᱟᱱᱮ ᱦᱩᱲᱩ ᱨᱚᱦᱚᱭ ᱫᱚ ᱵᱟᱹᱧ ᱪᱟᱞᱟᱣ ᱞᱟᱜᱟᱣ ᱟᱠᱟᱱᱟ ᱪᱮᱫᱠᱟ ᱠᱚ ᱤᱭᱟᱹᱭᱟ ᱚᱱᱟ ᱵᱟᱹᱧ ᱢᱟᱱᱮ ᱧᱮᱞ ᱫᱩᱧ ᱧᱮᱞ ᱟᱠᱟᱫ ᱠᱚᱜᱮᱭᱟ ᱤᱧᱹᱜ ᱤᱪᱪᱷᱟᱹ ᱢᱮᱱᱟᱜ ᱛᱤᱧᱟᱹ ᱡᱮ ᱤᱧ ᱦᱩᱧ ᱨᱚᱦᱚᱭᱟ ᱡᱟᱦᱟᱸ ᱛᱤᱥ ᱪᱟᱞᱟᱜ ᱟᱹᱧ ᱟᱞᱮ ᱟᱛᱩ ᱢᱟᱱᱮ ᱛᱟᱦᱮᱱ ᱠᱟᱱ ᱛᱟᱦᱮᱱᱟ ᱯᱟᱹᱦᱤᱞ ᱥᱮ ᱟᱹᱛᱩ ᱫᱤᱥᱚᱢ
ᱦᱮᱸ
ᱟᱫᱚ ᱤᱧ ᱦᱚᱸ ᱵᱟᱹᱧ ᱪᱟᱞᱟᱣ ᱠᱟᱱᱟ ᱛᱚ ᱱᱤᱛᱚᱜ ᱫᱚ ᱱᱚᱸᱰᱮ ᱚᱞᱚᱜ ᱯᱟᱲᱦᱟᱣ ᱦᱩᱭᱩᱜ ᱠᱟᱱᱟ ᱵᱟᱡᱟᱨ ᱨᱮᱜᱮ ᱱᱚᱸᱰᱮ ᱜᱤᱧ ᱯᱟᱲᱦᱟᱜ ᱠᱟᱱ ᱠᱷᱟᱹᱛᱤᱨ ᱛᱮᱫᱚ ᱵᱟᱞᱮ ᱪᱟᱞᱟᱜ ᱜᱮᱭᱟ ᱩᱱᱟᱹ ᱟᱫᱚ ᱤᱧ ᱵᱟᱵᱟ ᱜᱮ ᱪᱟᱞᱟᱜ ᱜᱮᱭᱟ ᱥᱚᱢᱚᱭ ᱨᱮ ᱟᱫᱚ ᱵᱟᱨᱮ ᱦᱮᱸ ᱵᱟᱠᱚ ᱤᱫᱤ ᱟᱠᱟᱫᱤᱧᱟ ᱱᱤᱛᱚᱜ ᱫᱚ ᱢᱤᱛᱟᱹᱧ ᱠᱟᱱᱟ ᱠᱚ ᱵᱟᱝ ᱪᱟᱞᱟᱜ ᱦᱩᱭᱩᱜ ᱛᱟᱢᱟ ᱟᱢ ᱫᱚ ᱯᱟᱲᱦᱟᱜ ᱢᱮ ᱚᱱᱠᱟ ᱦᱟᱹᱧ ᱠᱟᱱᱟ ᱠᱚ
ᱟᱫᱚ ᱪᱷᱩᱴᱤ ᱛᱟᱦᱮᱸ ᱞᱮᱱᱠᱷᱟᱱ ᱫᱚ ᱦᱟᱸᱜ ᱤᱧ ᱪᱟᱞᱟᱜ ᱜᱮᱭᱟ ᱦᱟᱸᱜ
ᱚ ᱟᱫᱚ ᱢᱤᱫ ᱚᱠᱛᱚ ᱨᱮ ᱜᱮ ᱚᱱᱟ ᱫᱚ ᱦᱩᱭᱩᱜ ᱟ ᱛᱚ ᱟᱞᱮ ᱥᱮᱱ ᱢᱟ ᱟᱫᱚ ᱢᱤᱫ ᱫᱚᱯᱛᱚᱨ ᱠᱟᱹᱴᱤᱡ ᱛᱟᱞᱟᱝ ᱫᱚ ᱚᱲᱟᱜ ᱦᱚᱲ ᱠᱚᱫᱚ ᱠᱟᱹᱴᱤᱡ ᱠᱟᱹᱴᱤᱡ ᱟᱞᱮ ᱫᱚᱞᱮ ᱜᱚᱲᱚ ᱵᱟᱲᱟ ᱟᱠᱚ ᱜᱮᱭᱟ ᱛᱚ ᱟᱞᱮᱥᱮᱱ ᱫᱚ
ᱦᱩᱸ ᱛᱚ ᱪᱟᱥ ᱠᱟᱹᱢᱤ ᱠᱚᱫᱚᱢ ᱵᱟᱲᱟᱭ ᱜᱮᱭᱟ ᱵᱟᱝ
ᱦᱮᱸ ᱵᱟᱰᱟᱭ ᱫᱩᱧ ᱵᱟᱰᱟᱭ ᱜᱮᱭᱟ ᱱᱟᱜ
ᱟᱪᱪᱷᱟ ᱛᱟᱦᱞᱮ ᱪᱮᱫ ᱠᱚᱠᱚ ᱦᱩᱲᱩ ᱠᱚᱠᱚ ᱨᱚᱦᱚᱭ ᱜᱮᱭᱟ ᱟᱯᱮᱥᱮᱫ ᱫᱚ
ᱟᱞᱮ ᱥᱮᱱ ᱫᱚ ᱚᱱᱮ ᱟᱹᱰᱤᱜᱟᱱ ᱥᱚᱨᱱᱚ ᱠᱚ ᱯᱟᱨ ᱤᱭᱟᱹ ᱠᱚᱡᱚᱢ ᱯᱟᱭᱮᱥ ᱠᱚ ᱜᱮ ᱵᱟᱨᱥᱟᱵᱚᱠ ᱥᱮ ᱪᱮᱫ ᱠᱚ ᱞᱟᱹᱭᱟ ᱦᱳᱭ
ᱟᱨ ᱪᱮᱫ ᱠᱚ ᱢᱮᱛᱟᱜᱼᱟ ᱚᱱᱟ ᱧᱩᱛᱩᱢ ᱫᱚ ᱚᱱᱟ ᱦᱩᱲᱩ ᱨᱮᱱᱟᱜ ᱧᱩᱛᱩᱢ ᱫᱚ
ᱚᱱᱟᱜᱮᱠᱚ ᱢᱮᱛᱟᱜᱼᱟ ᱠᱚ ᱵᱟᱨᱥᱟ ᱵᱷᱚᱜᱽ ᱜᱮ
ᱚ
ᱦᱩᱲᱩ ᱨᱮᱱᱟᱜ ᱧᱩᱛᱩᱢᱛᱩ ᱡ ᱦᱭ ᱚᱱᱟ ᱯᱟᱭᱮᱥ ᱪᱮ ᱡᱟᱦᱟᱸ ᱛᱮᱠᱚ ᱛᱮᱭᱟᱨ ᱟᱠᱟᱱᱟ
ᱚᱱᱮ ᱠᱟᱹᱴᱤᱡ ᱠᱟᱹᱴᱤᱡ ᱛᱟᱦᱮᱱ ᱫᱚ ᱪᱟᱣᱞᱮ ᱠᱚ
ᱦᱳᱭ ᱦᱳᱭ ᱛᱟᱨᱯᱚᱨᱮ ᱢᱩᱜᱟᱹᱭ ᱥᱟᱹᱞ ᱠᱚ ᱢᱩᱜᱟᱹᱭ ᱥᱟᱹᱞ ᱠᱚ ᱟᱨᱦᱚᱸ ᱟᱭᱢᱟ ᱟᱹᱰᱤᱜᱟᱱ ᱢᱮᱱᱟᱜ ᱟᱠᱟᱫ-ᱟ ᱡᱟᱹᱥ ᱟᱞᱮ ᱫᱚ ᱱᱚᱜᱼᱚᱭ ᱡᱮ ᱵᱟᱨᱥᱟ ᱵᱷᱚᱜᱽ ᱟᱨ ᱚᱱᱟ ᱥᱚᱨᱱᱚ ᱜᱮᱞᱮ ᱪᱟᱥᱟ
ᱚ
ᱵᱟᱥᱛᱟᱵᱽ ᱫᱚ ᱱᱚᱝᱠᱟ ᱟᱠᱷᱨᱤᱧ ᱠᱷᱟᱹᱛᱤᱨ ᱟᱨ ᱥᱚᱨᱱᱚ ᱫᱚ ᱚᱲᱟᱜ ᱨᱮ ᱦᱩᱲᱩ ᱪᱮ ᱪᱟᱣᱞᱮ ᱠᱚ ᱫᱟᱠᱟ ᱠᱚ ᱪᱚᱸᱫᱟ ᱵᱟᱲᱟᱭᱟ ᱚᱱᱟ ᱵᱷᱟᱜᱮ ᱵᱩᱡᱷᱟᱹᱜᱼᱟ ᱡᱚᱢ
ᱟᱪᱪᱷᱟ ᱛᱚ ᱚᱱᱟ ᱥᱚᱨᱱ ᱟᱞᱮ ᱥᱮᱱ ᱫᱚ ᱚᱱᱟ ᱥᱚᱨᱱᱚ ᱢᱮᱱᱠᱮᱫ ᱡᱟᱦᱟᱸ ᱚᱱᱟ ᱪᱟᱣᱞᱮ ᱨᱮᱱᱟᱜ ᱧᱩᱛᱩᱢ ᱧᱩᱛᱩᱢ ᱚᱱᱟ ᱦᱩᱲᱩ ᱨᱮᱱᱟᱜ ᱧᱩᱛᱩᱢ ᱚᱱᱟ ᱟᱞᱮᱥᱮᱫ ᱫᱚ ᱥᱚᱨᱱᱟ ᱞᱮ ᱢᱮᱛᱟᱜᱼᱟ ᱥᱚᱨᱱᱟ ᱟᱵᱟᱨ ᱚᱱᱟ ᱡᱮᱞᱮᱧ ᱡᱮᱞᱮᱧ ᱵᱟᱝ ᱛᱟᱦᱮᱸᱱᱟ ᱚᱱᱟ ᱡᱮᱞᱮᱧ ᱡᱮᱞᱮᱧ ᱦᱩᱲᱩ ᱛᱟᱦᱮᱸᱱ ᱡᱮᱴᱟ ᱵᱚᱞᱮ ᱚᱱᱟ ᱫᱚᱧ ᱚᱱᱟ ᱫᱚ ᱟᱞᱮ ᱥᱮᱫ ᱫᱚᱠᱚ ᱢᱮᱛᱟᱜᱼᱟ ᱢᱤᱱᱤ ᱜᱮᱴ ᱠᱚ ᱢᱮᱛᱟᱜᱼᱟ
ᱢᱤᱱᱤᱜᱮᱴ ᱦᱟ
ᱟᱨ ᱚᱱᱟ ᱠᱟᱹᱴᱤ ᱡᱟᱜ ᱡᱟᱦᱟᱸ ᱯᱟᱭᱤᱥ ᱦᱩᱭᱩᱜᱼᱟ ᱥᱮ ᱚᱱᱟ ᱫᱚ ᱜᱤᱫᱽᱨᱟᱹ ᱪᱟᱣᱞᱮ ᱟᱫᱚ ᱵᱟᱹᱧ ᱵᱟᱲᱟᱭᱟ ᱧᱩᱛᱩᱢ ᱫᱚ ᱪᱮᱫ ᱤᱧ ᱫᱩᱧ ᱟᱸᱡᱚᱢ ᱟᱹᱜᱩ ᱟᱠᱟᱫᱟᱼᱟ ᱜᱤᱫᱽᱨᱟᱹ ᱪᱟᱣᱞᱮ ᱚᱱᱠᱟ
ᱟᱫᱚ ᱜᱚᱴᱟ ᱮᱴᱟᱜ ᱮᱴᱟᱜ ᱫᱤᱥᱚᱢ ᱨᱮ ᱮᱴᱟᱜ ᱮᱴᱟᱜ ᱢᱟᱱᱮ ᱧᱩᱛᱩᱢ ᱛᱟᱦᱮᱸᱱᱟ ᱛᱚ ᱟᱯᱮ ᱥᱮᱱᱟᱜ ᱟᱞᱟᱫᱟ ᱟᱞᱮ ᱥᱮᱱᱟᱜ ᱟᱞᱟᱫᱟ
ᱧᱩᱛᱩᱢ ᱚᱱᱟ ᱢᱤᱱᱟᱜ ᱠᱟᱣᱫᱟ ᱟᱫᱚ ᱤᱧ ᱵᱟᱹᱧ ᱵᱟᱲᱟᱭᱟ ᱤᱧ ᱫᱩᱧ ᱟᱸᱡᱚᱢ ᱜᱚᱫᱟ ᱜᱤᱫᱽᱨᱟᱹ ᱪᱟᱹᱞᱤ ᱜᱤᱫᱽᱨᱟᱹ ᱪᱟᱹᱞᱤ ᱟᱫᱚ ᱚᱱᱟᱜᱮ ᱤᱧ ᱦᱚᱸᱧ ᱵᱟᱰᱟᱭᱟ
ᱦᱮᱸ ᱚᱱᱟ ᱫᱚ ᱟᱹᱰᱤ ᱟᱹᱰᱤ ᱦᱩᱰᱤᱧ ᱦᱩᱰᱤᱧ ᱜᱮᱭᱟᱚᱞᱮ ᱚᱱᱟ ᱫᱚ ᱠᱟᱹᱴᱤᱡ ᱛᱟᱞᱟᱝ ᱮᱢ ᱪᱚᱸᱫᱟᱭ ᱨᱮᱦᱚᱸ ᱟᱹᱰᱤ ᱜᱟᱱ ᱦᱩᱭᱩᱜᱼᱟ ᱚᱱᱟ ᱫᱚ
ᱦᱳᱭ ᱟᱨ ᱱᱮᱥᱢᱟ ᱱᱮᱥ ᱢᱟ ᱡᱟᱦᱟᱸ ᱦᱩᱲᱩ ᱠᱚ ᱨᱟᱠᱟᱵ ᱠᱮᱼᱟ ᱚᱱᱟᱧ ᱟᱸᱡᱚᱢ ᱞᱮᱫᱟ ᱟᱞᱮ ᱵᱮᱠᱮᱱ ᱫᱚ ᱫᱚᱢᱮ ᱫᱚᱨ ᱞᱮᱱᱟ ᱚᱱᱟ ᱢᱤᱱᱤᱠᱮᱴ ᱥᱚᱨᱱᱟ ᱫᱚ ᱠᱚᱢ ᱜᱮᱭᱟ ᱫᱚᱨ ᱵᱟᱝ ᱧᱟᱢ ᱞᱮᱱᱟ ᱟᱨ ᱢᱤᱱᱤ ᱠᱤᱨᱱᱟ ᱤᱭᱟᱹ ᱫᱚᱨ ᱫᱚ ᱫᱚᱢᱮ ᱮᱠ ᱵᱟᱨ ᱦᱩᱱᱟ ᱟᱨᱟᱢ ᱫᱟᱢ ᱫᱚ ᱟᱨ ᱦᱟᱱᱟ ᱨᱮᱱᱟᱜ ᱫᱟᱢ ᱫᱚ ᱠᱚᱢ ᱜᱮ ᱟᱫᱚ ᱟᱞᱮ ᱦᱚᱸ ᱟᱞᱮ ᱦᱚᱸ ᱚᱸᱰᱮ ᱠᱚ ᱤᱭᱟᱹ ᱞᱮᱫ ᱛᱟᱞᱮ ᱜᱮᱭᱟ ᱟᱞᱮ ᱦᱚᱸ ᱨᱚᱦᱚᱭ ᱞᱮᱫ ᱜᱮᱭᱟ ᱞᱮ ᱢᱤᱱᱤᱠᱮᱴ ᱟᱫᱚ ᱟᱫᱚ ᱦᱮᱸ ᱚᱱᱟ ᱨᱮ ᱫᱚ ᱚᱱᱟ ᱞᱮ ᱟᱠᱷᱨᱤᱧ ᱞᱮᱫ ᱜᱮᱭᱟ ᱫᱚᱢᱮ ᱫᱟᱢ ᱠᱚ ᱢᱮᱱᱫᱟ ᱛᱚ
ᱦᱮᱸ ᱚᱱᱟ ᱫᱚ ᱥᱤᱡᱤᱱ ᱚᱱᱩᱥᱟᱨ ᱜᱮ ᱱᱟᱦᱟᱜ ᱫᱟᱢ ᱫᱚ ᱱᱟᱜ ᱟᱲᱜᱚ ᱨᱟᱠᱟᱵᱚᱜᱼᱟ
ᱦᱩᱸ
ᱯᱳᱭᱞᱳ ᱯᱳᱭᱞᱳ ᱫᱚ ᱦᱟᱸᱜ ᱫᱟᱢ ᱫᱚ ᱡᱟᱹᱥᱛᱤ ᱫᱚ ᱵᱟᱝ ᱧᱟᱢᱚᱜᱼᱟ ᱤᱱᱟᱹ ᱯᱚᱨᱮ ᱵᱟᱹᱭ ᱵᱟᱹᱭ ᱛᱮ ᱟᱫᱚ ᱫᱟᱢ ᱵᱟᱲᱦᱟᱣ ᱪᱟᱞᱟᱜ-ᱟ ᱟᱫᱚ
ᱚ ᱛᱟᱦᱚᱞᱮ ᱢᱤᱱᱤᱠᱮᱴ ᱦᱚᱛᱚᱢ ᱟᱸᱡᱚᱢ ᱠᱟᱜ ᱜᱮᱭᱟ ᱚᱱᱟ ᱪᱟᱣᱞᱮ ᱫᱚ
ᱦᱮᱸ ᱦᱮᱸ ᱦᱮᱸ
ᱟᱪᱪᱷᱟ
ᱟᱨ ᱥᱮᱸᱫᱽᱨᱟ ᱚᱱᱟ ᱠᱚᱫᱚ ᱚᱱᱠᱟ ᱩᱛᱮᱢᱟ ᱫᱚ ᱩᱱᱟᱹᱜ ᱫᱚ ᱦᱟᱜ ᱵᱟᱝ ᱪᱟᱥ ᱵᱟᱲᱟᱭ ᱦᱩᱭᱩᱜᱼᱟ ᱚᱱᱟ ᱫᱚ
ᱦᱮᱸ ᱦᱩᱸ
ᱟᱫᱚ ᱱᱤᱡᱮ ᱫᱚ ᱦᱟᱜ ᱚᱠᱟ ᱞᱮᱠᱟ ᱚᱲᱟᱜ ᱠᱚ ᱡᱚᱢ ᱵᱟᱲᱟ ᱠᱷᱟᱹᱛᱤᱨ ᱱᱚᱣᱟ ᱠᱚ ᱪᱟᱥ ᱵᱟᱲᱟᱭ ᱦᱩᱭᱩᱜᱼᱟ ᱟᱹᱠᱷᱨᱤᱧ ᱟᱹᱠᱷᱨᱤᱧ ᱵᱟᱠᱷᱨᱟ ᱫᱚ ᱢᱮ ᱡᱮᱢᱚᱱ ᱜᱤᱫᱽᱨᱟᱹ ᱦᱩᱞᱩᱥ ᱥᱮ ᱪᱮᱫ ᱮᱢ ᱞᱟᱹᱭ ᱠᱮᱫᱟ ᱚᱱᱟ ᱜᱮ ᱪᱟᱥ ᱵᱟᱲᱟᱭ ᱦᱩᱭᱩᱜᱼᱟ ᱟᱨ ᱢᱤᱫᱟᱹ ᱢᱤᱫ ᱚᱠᱛᱚ ᱢᱟᱱᱮ ᱤᱧ ᱵᱟᱵᱟ ᱜᱮ ᱦᱟᱜ ᱚᱠᱟ ᱥᱮᱱ ᱠᱷᱚᱱ ᱪᱚ ᱢᱤᱫ ᱴᱟᱝ ᱪᱟᱣᱞᱮ ᱟᱹᱜᱩ ᱞᱮᱫᱟᱭ ᱦᱩᱲᱩ
ᱦᱩᱸ
ᱟᱫᱚ ᱚᱱᱟ ᱫᱚ ᱚᱱᱟ ᱦᱩᱲᱩ ᱵᱷᱤᱛᱤᱨ ᱨᱮ ᱵᱟᱨᱭᱟ ᱪᱟᱣᱞᱮ ᱛᱟᱦᱮᱸᱱ ᱛᱟᱦᱮᱸᱫ
ᱚ ᱪᱮᱫ ᱪᱟᱣᱞᱮ ᱠᱚ ᱢᱮᱛᱟᱜᱼᱟ
ᱚᱱᱟ ᱫᱚ ᱵᱟᱹᱧ ᱵᱟᱲᱟᱭᱟ ᱜᱤᱫᱽᱨᱟᱹ ᱜᱤᱧ ᱛᱟᱦᱮᱸ ᱠᱟᱱ ᱛᱟᱦᱮᱸᱠᱟᱱ ᱩᱱ ᱡᱚᱠᱷᱚᱡ ᱟᱹᱜᱩ ᱠᱮᱫᱟᱭ ᱚᱛᱮ ᱫᱚ ᱵᱟᱝ-ᱟ ᱚᱱᱠᱟ ᱢᱳᱴᱟ ᱢᱳᱴᱟ ᱜᱮ ᱡᱤᱞᱤᱧ ᱡᱤᱞᱤᱧ ᱧᱚᱜ ᱜᱮᱭᱟ ᱟᱫᱚ ᱡᱚᱠᱷᱚᱱ ᱪᱟᱥ ᱦᱩᱭ ᱠᱮᱫᱮᱜᱼᱟ ᱞᱮ ᱢᱤᱫ ᱵᱤᱜᱷᱟᱹ ᱟᱫᱚ ᱡᱚ ᱛᱚᱠᱷᱚᱱ ᱧᱮᱞᱤᱫᱟᱹᱧ ᱟᱫᱚ ᱦᱩᱲᱩ ᱡᱚᱠᱷᱚᱱ ᱟᱫᱩᱧ ᱛᱤᱨᱢᱤᱫ ᱠᱮᱫᱟ ᱟᱫᱚ ᱡᱚᱠᱷᱚᱱᱤᱧ ᱧᱮᱞ ᱠᱮᱫᱟ ᱟᱫᱚ ᱵᱟᱹᱭ ᱵᱟᱹᱭ ᱛᱮ ᱟᱹᱰᱤᱜ ᱟᱱ ᱧᱮᱞ ᱠᱮᱜᱼᱟ ᱟᱫᱚ ᱛᱟᱞᱟᱨᱮ ᱢᱟᱱᱮ ᱡᱚᱲᱟ ᱡᱮᱢᱚᱱ ᱡᱟᱦᱟᱱᱟᱜ ᱡᱚᱲᱟ ᱟᱠᱟᱱ ᱞᱮᱠᱟ ᱟᱫᱚ ᱡᱚᱠᱷᱚᱱᱤ ᱱᱚᱝᱠᱟ ᱛᱤᱞᱢᱤᱞ ᱧᱚᱜ ᱠᱫᱟ ᱟᱫᱚ ᱵᱟᱨᱭᱟ ᱛᱮᱭᱟᱨᱮᱱᱟ ᱪᱟᱣᱞᱮ ᱚᱸᱰᱮ ᱜᱮ
ᱟᱪᱪᱷᱟ
ᱚᱱᱟᱫᱚ ᱢᱤᱫᱴᱟᱝ ᱡᱮᱢᱚᱱ ᱟᱫᱚ ᱢᱤᱫᱴᱟᱝ ᱦᱩᱲᱩ ᱨᱮ ᱵᱟᱨᱭᱟ ᱪᱟᱣᱞᱮ ᱧᱟᱢ ᱮᱱᱟ ᱚᱱᱟ ᱫᱚ
ᱟᱪ ᱪᱷᱟ ᱟᱨ ᱟᱯᱮ ᱥᱮᱱ ᱫᱚ ᱚᱱᱟ ᱚᱱᱟ ᱦᱩᱲᱩ ᱯᱮ ᱨᱚᱦᱚᱭ ᱜᱮᱭᱟ ᱢᱚᱢᱚᱛᱟ ᱪᱷᱚᱛᱤᱥ
ᱱᱚᱣᱟ ᱫᱚ ᱦᱮᱸ ᱧᱩᱛᱩᱢ ᱫᱚ ᱦᱟᱜ ᱵᱟᱹᱧ ᱵᱟᱰᱟᱭᱟ ᱠᱤᱱᱛᱩ ᱦᱩᱭᱩᱜᱼᱟ ᱨᱚᱦᱚᱭ ᱨᱚᱦᱚᱭ ᱫᱚᱠᱚ ᱨᱚᱦᱚᱭ ᱜᱮᱭᱟ ᱯᱟᱞᱮᱫ
ᱟᱞᱮ ᱥᱮᱫ ᱦᱮᱸ ᱚᱱᱟ ᱚᱱᱟᱞᱮ ᱨᱚᱦᱚᱭ ᱟᱠᱟᱜᱼᱟ ᱚᱱᱟ ᱞᱮ ᱨᱚᱦᱚᱭ ᱠᱟᱜ ᱜᱮᱭᱟ ᱤᱧᱚᱢᱮ ᱤᱧ ᱦᱚᱧ ᱟᱸᱡᱚᱢ ᱠᱮᱫᱟ ᱯᱟᱹᱦᱤᱞ ᱫᱚᱤᱱ ᱫᱚ ᱢᱚᱢᱚᱫ ᱪᱷᱚᱛᱤ ᱛᱤᱥ ᱟᱸᱡᱚᱢ ᱠᱮᱫᱼᱟ ᱤᱧ ᱫᱚ ᱞᱟᱸᱫᱟ ᱥᱟᱱᱟᱧ ᱠᱤᱫᱤᱧ ᱜᱮᱭᱟ ᱟᱫᱚ ᱚᱱᱠᱟ ᱜᱮ ᱧᱩᱛᱩᱢ ᱚᱱᱠᱟᱜ ᱜᱮ ᱞᱮ ᱚᱱᱠᱟ ᱠᱚ ᱢᱮᱱ ᱫᱟᱛᱚ ᱱᱤᱭᱟᱹ ᱫᱚ ᱱᱤᱭᱟᱹ ᱧᱩᱛᱩᱢ ᱠᱟᱱᱟ ᱟᱫᱚ ᱚᱱᱟ ᱫᱚ ᱚᱱᱟ ᱡᱩᱫᱤᱢ ᱨᱤᱫ ᱟᱹᱜᱩᱭᱟ ᱚᱱᱟ ᱪᱟᱣᱞᱮ ᱟᱨᱮᱢ ᱫᱟᱠᱟᱭᱟ ᱟᱫᱚ ᱯᱟᱹᱞᱤᱞ ᱫᱚ ᱡᱟᱹᱣᱜᱼᱟ ᱦᱮᱸ ᱚᱱᱟ ᱡᱟ. ᱣᱟᱜᱼᱟ ᱦᱮᱸ ᱟᱫᱚ ᱚᱱᱟ ᱚᱱᱟ ᱪᱟᱹᱣᱞᱤ ᱫᱚᱠᱚ ᱫᱚᱦᱚ ᱠᱟᱜᱼᱟ ᱫᱚᱦᱚ ᱢᱟᱨᱮ ᱧᱚᱜᱟ ᱠᱚ ᱛᱟᱯᱚᱨᱮ ᱫᱟᱠᱟᱭᱟᱢ ᱛᱟᱯᱚᱨᱮ ᱫᱚ ᱴᱷᱤᱠ ᱜᱮᱭᱟ ᱚᱱᱠᱟ ᱯᱟᱹᱦᱤᱞ ᱡᱩᱫᱤᱢ ᱪᱚᱸᱫᱟᱭᱟ ᱛᱟᱯᱚᱨᱮ ᱫᱚ ᱚᱱᱟ ᱫᱚ ᱡᱚᱜᱚᱜ ᱜᱮᱭᱟ ᱚᱱᱟᱯᱮ ᱤᱭᱟᱹ ᱫᱚ ᱟᱫᱚ ᱠᱚ ᱫᱚᱦᱚ ᱢᱟᱨᱮᱼᱧᱚᱜᱟ ᱛᱟᱯᱚᱨᱮᱢ ᱫᱟᱠᱟ ᱫᱟᱲᱮᱭᱟ
ᱦᱩᱸ
ᱚᱱᱠᱟ
ᱚᱱᱟ ᱦᱚ
ᱛᱟᱦᱚᱞᱮ ᱟᱨ ᱤᱭᱟᱹ ᱦᱩᱲᱩ ᱪᱷᱟᱰᱟ ᱟᱨ ᱪᱮᱫ ᱠᱚᱯᱮ ᱤᱭᱟᱹ ᱪᱟᱥ ᱠᱮᱭᱟ ᱯᱮ
ᱡᱟᱦᱟᱸ ᱫᱚ ᱟᱨᱦᱚᱸ ᱚᱱᱠᱟ ᱥᱟᱠ ᱥᱚᱵᱽᱡᱤ ᱡᱟᱦᱟᱱᱟᱜ ᱚᱱᱠᱟ ᱟᱲᱟᱜ ᱥᱟᱠᱟᱢ ᱟᱲᱟᱜ ᱠᱚ ᱟᱨ ᱱᱚᱝᱠᱟ ᱥᱚᱵᱽᱡᱤ ᱠᱚᱦᱚᱸ ᱪᱟᱥ ᱵᱟᱲᱟ ᱦᱩᱭᱩᱜ ᱜᱮᱭᱟ
ᱟᱨ ᱤᱭᱟᱹ ᱩᱱᱩ ᱵᱟᱲᱛᱤ ᱢᱟᱱᱮ ᱩᱱᱠᱩ ᱡᱟᱦᱟᱸ ᱩᱱᱠᱩ ᱡᱤᱭᱟᱹᱞᱤ ᱠᱚᱯᱮ ᱪᱟᱥ ᱠᱚ ᱜᱮᱭᱟ ᱵᱟᱝᱠᱩ ᱥᱤᱢᱠᱩ ᱥᱩᱠᱨᱤ ᱢᱮᱨᱚᱢ ᱠᱚ ᱢᱮᱱᱟᱜ ᱠᱚ
ᱦᱩᱸᱦᱩᱸ ᱟᱞᱮ ᱫᱚ ᱚᱱᱟ ᱤᱭᱟᱹ ᱥᱤᱢ ᱢᱮᱱᱟᱜ ᱠᱚᱣᱟ ᱜᱮᱰᱮ ᱟᱨ ᱱᱩᱠᱩ ᱢᱮᱨᱚᱢ
ᱦᱩᱸ
ᱩᱱᱠᱩ ᱠᱚᱜᱮ ᱢᱟᱱᱮ ᱰᱷᱮᱨ ᱰᱷᱮᱨ ᱪᱟᱥ ᱵᱟᱲᱟ ᱦᱩᱭ ᱟᱠᱟᱱᱟ ᱩᱱᱠᱩ ᱜᱮ ᱱᱟᱦᱟᱜ
ᱦᱮᱸ
ᱪᱟᱥ ᱫᱚ ᱵᱚᱞᱛᱮ ᱪᱟᱥ ᱫᱚ ᱢᱟᱱᱮ ᱟᱥᱩᱞ
ᱦᱚᱭ ᱦᱚᱭ ᱟᱥᱩᱞ ᱜᱮ ᱚᱱᱠᱟ ᱟᱞᱮ ᱦᱚᱸ ᱟᱞᱮ ᱦᱚᱸᱞᱮ ᱟᱞᱮ ᱨᱮᱱ ᱦᱚᱸ ᱥᱤᱢ ᱞᱮ ᱢᱮᱱᱟᱜ ᱠᱚ ᱛᱟᱞᱮᱭᱟ ᱯᱚᱞᱴᱨᱤ ᱯᱷᱟᱨᱢ ᱢᱮᱱᱟᱜ ᱛᱟᱞᱮᱭᱟ ᱟᱫᱚ ᱚᱸᱰᱮ ᱜᱮ ᱯᱚᱞᱴᱤ ᱠᱚᱞᱮ ᱟᱹᱥᱩᱞ ᱠᱟᱜ ᱠᱚᱣᱟ ᱟᱵᱟᱨ ᱥᱩᱠᱨᱤ ᱤᱭᱟᱹ ᱢᱮᱱᱟᱜ ᱠᱚᱣᱟ ᱥᱩᱠᱨᱤ ᱦᱚᱸ ᱞᱮ ᱟᱹᱥᱩᱞ ᱠᱟᱜ ᱠᱚᱣᱟ
ᱦᱩᱸ
ᱩᱱᱠᱩ ᱥᱩᱠᱨᱤ ᱢᱮᱨᱚᱢ ᱠᱚ ᱢᱮᱱᱟᱜ ᱠᱚ ᱛᱟᱞᱮᱭᱟᱹ
ᱟᱞᱮ ᱫᱚ ᱦᱟᱜ ᱱᱤᱭᱟᱹ ᱥᱤᱡᱤᱱ ᱨᱮᱱᱟᱜ ᱢᱟᱱᱮ ᱟᱞᱮ ᱥᱮᱱ ᱫᱚ ᱦᱟᱜ ᱢᱟᱱᱮ ᱥᱤᱡᱤᱱ ᱫᱚ ᱵᱟᱝ ᱚᱱᱮ ᱛᱤᱥᱚᱜ ᱱᱟᱦᱟᱜ ᱠᱟᱹᱴᱤᱡ ᱜᱟᱯᱟ ᱢᱮᱭᱟᱝ ᱜᱮ ᱪᱚᱞᱚᱠ
ᱫᱚᱢᱮ ᱥᱩᱠᱨᱤ ᱠᱚ ᱫᱟᱢᱚᱜ ᱜᱮᱭᱟ ᱟᱞᱮ ᱥᱮᱱ ᱫᱚ ᱟᱯᱮ ᱥᱮᱱ ᱠᱚ ᱫᱟᱢᱚᱜ ᱜᱮᱭᱟ ᱥᱩᱠᱨᱤ
ᱦᱮᱸ ᱫᱟᱢᱚᱜ ᱜᱮᱭᱟ ᱠᱚ ᱟᱫᱚ ᱱᱚᱛᱮ ᱫᱚ ᱟᱯᱮᱥᱱ ᱠᱤᱞᱳ ᱛᱤᱱᱟᱹᱜ ᱛᱤᱱᱟᱹᱜ ᱛᱮ ᱚᱱᱛᱮ ᱫᱚ
ᱟᱞᱮ ᱥᱮᱱ ᱫᱚᱼᱼ ᱥᱟᱲᱮ ᱛᱤᱱᱥᱚ ᱚᱱᱠᱟ ᱟᱫᱚ ᱰᱟᱥᱮᱡ ᱚᱱᱟ ᱠᱷᱚᱡ ᱦᱚᱸ ᱰᱷᱤᱨ ᱧᱚᱜ ᱟᱠᱟᱱᱟ ᱚᱱᱠᱟ ᱛᱟᱦᱮᱸ ᱠᱟᱱᱟ ᱠᱮᱡᱤ ᱟᱫᱚ ᱚᱱᱟ ᱠᱷᱚᱱ ᱦᱚᱸ ᱰᱷᱮᱨ ᱦᱩᱭ ᱫᱟᱲᱮᱭᱟ ᱠᱟᱱᱟ
ᱟᱞᱮᱮᱥᱱ ᱤᱱᱟᱹ ᱤᱱᱟᱹᱜ ᱛᱤᱱᱟᱹᱜ ᱨᱮᱴᱮᱢ ᱞᱟᱹᱭ ᱠᱮᱫᱮᱼᱟ ᱤᱱᱟᱹᱜ ᱜᱮ ᱩᱱᱟᱹᱜ ᱠᱟ ᱠᱟᱛᱮᱮᱫ ᱜᱮ ᱟᱞᱮ ᱥᱮᱱ ᱦᱚᱸ
ᱟᱪᱪᱷᱟ ᱟᱫᱚ ᱩᱱᱠᱩ ᱫᱚ ᱢᱟᱱᱮ ᱤᱭᱟᱹ ᱛᱚᱨᱟ ᱡᱩᱫᱤ ᱠᱚ ᱜᱚᱡ ᱠᱮᱫ ᱠᱚᱣᱟ ᱩᱱ ᱡᱚᱠᱷᱚᱡ ᱫᱚ ᱟᱫᱚ ᱦᱚᱲ ᱠᱚᱦᱚᱸ ᱢᱟᱱᱮ ᱫᱚᱢᱮ ᱠᱚᱦᱤᱡᱚᱜᱼᱟ ᱥᱮᱫᱤᱱ ᱫᱚ ᱟᱫᱚ ᱟᱜᱮᱨ ᱠᱚ ᱧᱩᱛᱩᱢ ᱠᱚ ᱚᱞ ᱴᱷᱤᱠ ᱪᱤᱠᱟᱹᱜᱼᱟ ᱮᱱᱦᱤᱞᱟᱹᱜ ᱫᱚ ᱡᱩᱫᱤᱢ ᱦᱟᱛᱟᱣ ᱞᱟᱦᱟᱨᱮ ᱵᱟᱠᱟᱱ ᱵᱟᱫᱽ ᱵᱟᱹᱠᱤ ᱮᱴᱟᱜ ᱦᱚᱲᱮ ᱦᱤᱡᱩᱜᱼᱟ ᱩᱱᱠᱩ ᱫᱚ ᱵᱟᱠᱚ ᱧᱟᱢᱟ ᱚᱱᱟ ᱫᱚ ᱟᱨ ᱵᱟᱨ ᱯᱮ ᱠᱤᱞᱳ ᱠᱟᱛᱮᱮᱫ ᱜᱮ ᱠᱚ ᱦᱟᱛᱟᱣᱟ ᱢᱤᱢᱤᱫ ᱦᱚᱲ
ᱦᱩᱸ ᱦᱩᱸ
ᱟ ᱛᱫᱚ ᱜᱷᱚᱱᱚ ᱜᱷᱚᱱᱚ ᱛᱚ ᱵᱟᱢ ᱧᱟᱢᱟ ᱚᱱᱟ ᱫᱚ ᱡᱤᱞ ᱫᱚ ᱦᱩᱸ ᱚᱱᱠᱟ ᱥᱤᱢ ᱡᱤᱞ ᱡᱮᱢᱚᱱᱮᱢ ᱧᱟᱢ ᱠᱮᱫᱟ ᱯᱳᱞᱴ ᱡᱤᱞ ᱠᱚ ᱚᱱᱠᱟ ᱛᱚ ᱵᱟᱢ ᱧᱟᱢᱚᱜᱼᱟ ᱨᱤᱠᱤᱞ ᱫᱚ ᱟᱠᱫᱚᱢ ᱚᱱᱟ ᱠᱷᱟᱹᱛᱤᱨ ᱛᱮ
ᱟᱞᱮᱥᱮᱱ ᱫᱚ ᱦᱟᱴ ᱫᱤᱱ ᱫᱚ ᱢᱟᱱᱮ ᱡᱚᱢ ᱟᱜᱩ ᱫᱚ ᱵᱟᱭ ᱨᱟᱦᱟ-ᱟ ᱚᱱᱟ ᱟᱞᱮᱥᱮᱫ ᱫᱚ ᱢᱟᱱᱮ ᱟᱹᱰᱤ ᱜᱟᱱ ᱠᱚ ᱜᱚᱡ ᱠᱚᱣᱟ ᱡᱚᱠᱷᱮᱡ ᱫᱚ
ᱚᱸᱢ
ᱢᱟᱱᱮ
ᱟᱞᱮ ᱥᱮᱱ ᱫᱚ ᱦᱟᱴ ᱫᱚ ᱚᱱᱠᱟ ᱚᱱᱮ ᱥᱩᱠᱨᱤ ᱠᱚᱫᱚ ᱚᱱᱟ ᱩᱱᱠᱩ ᱡᱤᱞ ᱠᱚᱫᱚ ᱵᱟᱠᱚ ᱟᱹᱜᱩ ᱠᱚᱣᱟ ᱵᱮ ᱵᱚᱞᱮ ᱦᱚᱲ ᱟ ᱟᱹᱛᱩ ᱠᱚᱨᱮ ᱜᱮ ᱩᱱ ᱜᱚᱡ ᱠᱚᱣᱟ ᱠᱚ
ᱟᱥ ᱫᱚ ᱢᱟᱱᱮ ᱚᱱᱠᱟ ᱡᱮᱢᱚᱱ ᱟᱹᱰᱤ ᱨᱚᱠᱚᱢ ᱦᱟᱴ ᱨᱮᱛᱚ ᱢᱟᱱᱮ ᱥᱮᱛᱟᱜ ᱠᱷᱚᱱᱟᱜ ᱟᱹᱭᱩᱵ ᱫᱷᱟᱹᱨᱤᱡ ᱦᱩᱭᱩᱜ ᱛᱟᱞᱮᱭᱟ
ᱦᱮᱸ
ᱟᱫᱚ ᱥᱤᱢ ᱡᱮᱢᱚᱱ ᱯᱳᱞᱴᱨᱤᱟᱱ ᱫᱚᱠᱟᱱ ᱟᱞᱟᱫᱟ ᱦᱟᱹᱠᱩ ᱫᱚᱠᱟᱱ ᱟᱞᱟᱫᱟ ᱢᱟᱱᱮ ᱡᱷᱚᱛᱚ ᱜᱮ ᱟᱞᱟᱫᱟ ᱥᱩᱠᱨᱤ ᱫᱚᱠᱟᱱ ᱦᱟᱺᱰᱤ ᱵᱷᱟᱹᱴᱤ ᱯᱟᱹᱣᱨᱟᱹ ᱵᱷᱷᱟᱹᱴᱤ ᱛᱟᱨᱯᱚᱨᱮ ᱱᱚᱝᱠᱟ
ᱴᱷᱤᱠ ᱜᱮᱭᱟ ᱛᱚ ᱥᱟᱱᱛᱟᱲ ᱦᱟᱴ ᱦᱩᱭᱩᱜᱼᱟ ᱥᱮ ᱫᱤᱠᱩ ᱠᱚᱜᱮ
ᱥᱟᱱᱛᱟᱲ ᱫᱤᱠᱩ ᱵᱟᱱᱟᱨ ᱢᱮ ᱥᱚᱢᱟᱱ ᱥᱚᱢᱟᱱᱟᱜ ᱟᱠᱚ ᱥᱟᱱᱛᱟᱲ ᱦᱚᱸ ᱫᱚᱠᱟᱱ ᱠᱚ ᱟᱹᱰᱤᱫ ᱠᱚᱦᱚᱸ ᱫᱚᱠᱟᱱ ᱠᱚ ᱵᱮᱱᱟᱣ ᱜᱮᱭᱟ ᱥᱚᱢᱟᱱ ᱥᱚᱢᱟᱱ
ᱟᱞᱮ ᱥᱮᱱ ᱫᱚ ᱚᱱᱠᱟ ᱫᱚ ᱵᱟᱝ ᱢᱟᱱᱮ ᱥᱟᱱᱛᱟᱲ ᱨᱚᱲ ᱥᱟᱱᱛᱟᱲ ᱫᱚ ᱵᱟᱝ ᱚᱱᱠᱟ ᱮᱠᱷᱮᱱ